ᱜᱚᱝᱠᱮ ᱮᱢᱚᱜ ᱠᱟᱱᱟ ᱱᱟᱯᱟᱭ ᱜᱮ
ᱦᱮᱸ ᱟᱸᱡᱚᱢᱚᱜ ᱠᱟᱱᱟ ᱱᱟᱯᱟᱭ ᱜᱮ ᱟᱵᱤᱱ ᱵᱮᱱ ᱟᱸᱡᱚᱢᱫᱟ
ᱦᱮᱸ ᱟᱹᱞᱤᱧ ᱦᱚᱸ ᱟᱹᱰᱤ ᱱᱟᱯᱟᱭ ᱜᱮᱞᱤᱧ ᱟᱸᱡᱚᱢᱮᱫᱟ ᱵᱮᱥ ᱫᱷᱟᱨᱟ ᱜᱮ
ᱜᱚᱢᱠᱮ ᱞᱟᱹᱭ ᱵᱤᱱ ᱛᱚᱵᱮ ᱚᱠᱟᱮ ᱞᱮᱠᱟ ᱢᱮᱱᱟᱜ ᱵᱤᱱᱟ
ᱦᱮᱸ ᱱᱤᱭᱟᱹ ᱜᱷᱟᱹᱲᱤ ᱫᱚ ᱟᱹᱞᱤᱧ ᱵᱮᱥ ᱵᱟᱲ ᱜᱮ ᱢᱮᱱᱟᱜ ᱞᱤᱧᱟ ᱚᱲᱟᱜ ᱠᱚᱨᱮ ᱦᱚᱸ ᱵᱮᱥ ᱵᱟᱲᱟ ᱜᱮ ᱢᱮᱱᱟᱜ ᱠᱚᱣᱟ ᱟᱫᱚ ᱟᱯᱮ ᱜᱮ ᱚᱠᱟᱞᱮᱠᱟ ᱢᱮᱱᱟᱜ ᱯᱮᱭᱟ ᱟᱹᱵᱤᱱ ᱚᱠᱟᱞᱮᱠᱟ ᱢᱮᱱᱟᱜ ᱵᱤᱱᱟ ᱱᱤᱭᱟᱹ ᱚᱠᱛᱚ ᱨᱮ ᱱᱤᱭᱟᱹ ᱵᱮᱲᱟ ᱨᱮ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱫᱚ ᱚᱲᱟᱜ ᱠᱚᱨᱮ ᱫᱚ ᱪᱮᱫ ᱠᱚᱫᱚᱯᱮ ᱪᱤᱠᱟᱹ ᱵᱟᱲᱟᱭᱮᱫᱼᱟ
ᱚᱲᱟᱜ ᱠᱚᱨᱮᱫ ᱫᱚ ᱱᱤᱭᱟᱹ ᱚᱠᱛᱚ ᱫᱚ ᱚᱱᱠᱟᱱᱟᱜ ᱠᱟᱹᱢᱤ ᱠᱟᱡᱽ ᱫᱚ ᱟᱹᱣᱮᱭᱟᱜᱼᱟ ᱪᱟᱥ ᱠᱟᱹᱢᱤ ᱠᱚᱦᱚᱸ ᱫᱟᱜ ᱡᱟᱹᱲᱤᱭᱫᱟᱭ ᱛᱟᱯᱚᱨᱮ ᱛᱚᱞᱟ ᱠᱚ ᱟᱹᱣᱨᱤ ᱦᱟᱨᱟᱜᱼᱟ ᱚᱱᱟᱛᱮ ᱠᱟᱹᱢᱤ ᱠᱚᱫᱚ ᱟᱹᱨᱤᱭ ᱛᱟᱵᱚᱱᱟ ᱦᱟᱯᱮ
ᱟᱞᱮ ᱦᱚᱸ ᱠᱟᱹᱢᱤ ᱠᱚᱫᱚ ᱟᱣᱨᱤᱭᱟᱜᱼᱟ ᱟᱫᱚ ᱢᱮᱱᱠᱷᱟᱱ ᱚᱱᱮ ᱵᱷᱤᱛᱟᱹ ᱢᱟᱜ ᱠᱚᱜᱮ ᱢᱮᱫ ᱵᱟᱨᱭᱟ ᱠᱟᱹᱢᱤ ᱪᱟᱞᱟᱜ ᱠᱟᱱᱟ ᱟᱨᱠᱤ ᱱᱚᱜ ᱱᱚᱝᱠᱟ ᱟᱨᱠᱤ
ᱟᱪᱪᱷᱟ ᱟᱪᱪᱷᱟ
ᱟᱯᱮ ᱫᱚ ᱵᱷᱤᱛᱟᱹ ᱢᱟᱜ ᱠᱚᱫᱚᱯᱮ ᱦᱩᱭ ᱥᱟᱹᱛ ᱠᱟᱜ ᱛᱟᱯᱮᱭᱟ ᱥᱮ ᱪᱮᱫ
ᱦᱮ ᱵᱷᱤᱛᱤ ᱢᱟᱜ ᱠᱚᱫᱚ ᱦᱳᱭ ᱫᱚ ᱟᱹᱣᱨᱤᱭᱟᱜ-ᱟ ᱟᱹᱣᱨᱤ ᱮᱦᱚᱵ ᱦᱩᱭᱩᱜᱼᱟ ᱠᱟᱹᱢᱤ ᱫᱚ ᱟᱹᱣᱨᱤ ᱵᱚᱱ ᱮᱛᱚᱦᱚᱵᱟ
ᱟᱪᱪᱷᱟ ᱟᱪᱪᱷᱟ ᱟᱪᱪᱷᱟ
ᱠᱟᱹᱢᱤ ᱠᱚᱫᱚ ᱟᱫᱚ ᱦᱟᱸᱜ ᱞᱮᱛᱟᱲ ᱜᱮ ᱪᱟᱞᱟᱜᱼᱟ ᱱᱚᱜᱼᱚ ᱱᱟ ᱛᱚᱞᱟ ᱠᱚ ᱟᱹᱨᱤᱭᱟᱜ ᱛᱮ ᱠᱟᱹᱢᱤ ᱠᱚ ᱟᱫᱚ ᱵᱟᱝ ᱦᱩᱭ ᱠᱟᱱᱟ
ᱟᱪᱪᱷᱟ ᱟᱪᱪᱷᱟ ᱟᱪᱪᱷᱟ ᱡᱟᱜ ᱫᱟᱲᱮ ᱫᱚ ᱞᱮᱛᱟᱲ ᱨᱮᱜᱮ ᱡᱟᱜ ᱫᱟᱲᱤᱭᱮᱜ ᱜᱮᱭᱟ ᱵᱟᱝ
ᱞᱚᱛᱟᱨ ᱜᱮ ᱫᱟᱜ ᱡᱟᱹᱲᱤᱭᱮᱜᱟᱭ ᱱᱚᱛᱮ ᱫᱚ
ᱟᱫᱚ ᱚᱱᱠᱟ ᱦᱚᱸ ᱡᱟᱹᱥᱛᱤ ᱧᱚᱜ ᱛᱮ ᱵᱟᱭ ᱫᱟᱜ ᱡᱟᱲᱤᱭᱟᱜᱼᱟ ᱛᱚ ᱚᱱᱟ ᱠᱷᱟᱹᱛᱤᱨ ᱛᱮ ᱪᱟᱥ ᱦᱚᱸ ᱵᱟᱝ ᱞᱟᱜᱟᱣ ᱜᱚᱫᱚᱜ ᱠᱟᱱᱟ ᱞᱚᱜᱚᱱ ᱧᱚᱜ ᱵᱟᱝ
ᱵᱟᱝ ᱞᱟᱜᱟᱜ ᱠᱟᱱᱟ ᱵᱟᱝ ᱞᱟᱜᱟᱜ ᱠᱟᱱᱟ
ᱦᱮᱸ ᱚᱱᱟ ᱫᱷᱩᱲᱤ ᱞᱚᱦᱚᱫ ᱞᱮᱠᱟᱭ ᱡᱟᱹᱲᱤᱭᱮᱜ ᱛᱮ ᱢᱚᱴᱟᱢᱩᱴᱤ ᱦᱟᱨᱠᱮᱛᱚᱜ ᱠᱟᱱᱟᱵᱚᱱ ᱠᱟᱹᱴᱤᱡ
ᱟᱨ ᱠᱟᱹᱴᱤᱡ ᱵᱚᱱ ᱦᱟᱨᱠᱮᱛᱚᱜ ᱠᱟᱱ ᱜᱮᱭᱟ ᱟᱫᱚ ᱚᱱᱛᱮ ᱫᱚ ᱵᱟ ᱵᱟᱭ ᱫᱟᱜ ᱫᱟᱲᱮᱭᱟᱫᱟ ᱚᱱᱠᱟ
ᱱᱚᱱᱛᱮ ᱦᱚᱸ ᱚᱱᱠᱟ ᱫᱚ ᱵᱟᱭ ᱡᱟᱜ ᱫᱟᱲᱮᱭᱟᱜ ᱜᱮᱭᱟ ᱢᱟᱱᱮ ᱫᱷᱩᱲᱤ ᱞᱚᱦᱚᱫ ᱞᱮᱠᱟᱜᱮ ᱡᱟᱜ ᱫᱟᱲᱮᱫᱟ ᱪᱟᱥ ᱞᱮᱠᱟ ᱫᱚ ᱟᱹᱣᱨᱤ ᱫᱟᱜ ᱫᱟᱲᱮᱭᱟ ᱟᱨᱠᱤ
ᱟᱪᱪᱷᱟ ᱟᱪᱷᱟᱷᱟ ᱵᱟ ᱠᱷᱩᱵ ᱵᱷᱟᱜᱮ ᱟᱨ ᱛᱟᱦᱚᱞᱮ ᱛᱟᱦᱟᱞᱮ ᱱᱤᱭᱟᱹ ᱜᱟᱹᱲᱤᱠ ᱪᱮᱫ ᱠᱚ ᱯᱮ ᱠᱟᱹᱢᱤᱭᱮᱫ ᱛᱟᱵᱚᱱᱟ ᱚᱲᱟᱜ ᱠᱚᱨᱮ
ᱠᱟᱹᱢᱤ ᱫᱚ ᱱᱤᱛᱚᱜ ᱫᱚ ᱠᱷᱟᱱ ᱞᱟᱹᱭ ᱵᱚᱞᱛᱮ ᱡᱟᱦᱟᱸᱭ ᱠᱚᱣᱟᱜ ᱪᱟᱥ ᱠᱚᱞ ᱞᱟᱜᱟᱣ ᱜᱚᱫ ᱠᱟᱱᱟ ᱩᱱᱠᱩᱣᱟᱫ ᱜᱮᱠᱮ ᱠᱟᱹᱴᱤᱡ ᱞᱮ ᱠᱟᱹᱢᱤ ᱵᱟᱲᱟᱭᱮᱜ-ᱟ ᱵᱷᱤᱛᱟᱹ ᱢᱟᱜ ᱠᱚ ᱟᱨ ᱪᱮᱫᱟᱜ ᱡᱩᱫᱤ ᱢᱤᱫᱴᱮᱱ ᱵᱟᱨᱭᱟ ᱞᱮ ᱢᱟᱜ ᱵᱟᱲᱟᱭᱟ ᱡᱟᱦᱟᱸ ᱠᱚᱨᱮ ᱟᱹᱰᱤ ᱫᱟᱜ ᱟᱠᱟᱱᱟ ᱟᱨ ᱞᱟᱴᱟ ᱠᱚᱞᱮ ᱯᱷᱟᱨᱪᱟ ᱵᱟᱲᱟᱭᱟ ᱟᱨᱠᱤ
ᱮᱠᱟᱞ ᱮᱠᱟᱞ ᱜᱮ ᱫᱚ ᱱᱤᱭᱟᱹ ᱠᱚᱫᱚ ᱦᱟᱸᱜ ᱟᱵᱚ ᱥᱮᱫ ᱫᱚ ᱱᱚᱛᱮ ᱫᱚ ᱟᱹᱣᱨᱤᱭᱟᱜᱼᱟ ᱟᱫᱚ ᱦᱟᱸᱜ ᱵᱟᱹᱭ ᱵᱟᱹᱭ ᱛ ᱦᱩᱭᱩᱜ ᱜᱮᱭᱟ ᱦᱟᱸᱜ
ᱛᱟᱦᱟᱞᱮ ᱜᱚᱢᱠᱮ ᱵᱩᱨᱩ ᱵᱚᱝᱜᱟ ᱫᱚᱢ ᱪᱟᱞᱟᱣ ᱞᱮᱱᱟ ᱥᱮ ᱵᱟᱢ ᱪᱟᱞᱟᱣ ᱠᱟᱱᱟ?
ᱵᱩᱨᱩ ᱵᱚᱸᱜᱟ ᱫᱚ ᱵᱟᱹᱧ ᱪᱟᱞᱟᱣ ᱞᱮᱱᱟ ᱱᱮᱥ ᱫᱚ ᱟᱫᱚ ᱫᱟᱨᱟᱭ ᱠᱟᱱ ᱥᱮᱨᱢᱟ ᱡᱩᱫᱤ ᱱᱚᱝᱠᱟ ᱫᱟᱣ ᱧᱟᱢᱚᱜ ᱠᱷᱟᱱ ᱢᱟ ᱪᱟᱞᱟᱣ ᱦᱩᱭᱩᱜ ᱜᱮᱭᱟ ᱦᱟᱸᱜ ᱟᱢᱮᱢ ᱪᱟᱞᱟᱣ ᱞᱮᱱᱟ?
ᱵᱟᱝ ᱠᱟᱹᱣᱰᱤ ᱠᱚ ᱠᱷᱟᱹᱛᱤᱨ ᱛᱮ ᱜᱚᱝᱠᱮ ᱤᱧ ᱦᱚ ᱵᱟᱹᱧ ᱪᱟᱞᱟᱣ ᱫᱟᱲᱮ ᱠᱟᱣᱫᱟ ᱠᱟᱹᱴᱤᱡ ᱮᱴᱠᱮᱴᱚᱬᱮᱧ ᱛᱟᱦᱮᱸ ᱠᱟᱱᱟ ᱛᱚ ᱠᱟᱹᱴᱤᱡ
ᱟᱪᱪᱷᱟ ᱟᱪᱪᱷᱟ ᱟᱪᱪᱷᱟ ᱦᱮᱸ ᱠᱟᱹᱣᱰᱤ ᱠᱚ ᱟᱱᱟᱴ ᱢᱟ ᱟᱹᱰᱤ ᱢᱟᱨᱟᱝ ᱟᱱᱟᱴ ᱠᱟᱱ ᱛᱟᱵᱚᱱᱟ ᱥᱮ ᱟᱵᱚ ᱠᱚᱣᱟᱜ ᱫᱚ
ᱦᱮᱸ ᱵᱟᱠᱷᱟᱱ ᱠᱟᱹᱣᱰᱤ ᱪᱷᱟᱲᱟ ᱫᱚ ᱚᱠᱟ ᱠᱟᱹᱢᱤ ᱦᱚ ᱵᱟᱵᱚᱱ ᱥᱩᱥᱟᱹᱨ ᱫᱟᱲᱮᱭᱟᱜᱼᱟ
ᱵᱟᱵᱚᱱ ᱥᱟᱹᱛ ᱥᱩᱥᱟᱹᱨ ᱫᱟᱲᱮᱭᱟᱜᱼᱟ
ᱛᱟᱦᱚᱞᱮ ᱜᱚᱢᱠᱮ ᱮ ᱪᱟᱥ ᱠᱟᱹᱢᱤ ᱫᱚ ᱟᱯᱮᱥᱮᱫ ᱫᱚ ᱚᱠᱟᱞᱮᱠᱟ ᱦᱩᱭᱩᱜᱼᱟ? ᱵᱚᱪᱷᱚᱨ ᱨᱮ ᱢᱤᱫ ᱫᱷᱟᱣ ᱜᱮ ᱥᱮ ᱵᱟᱨ ᱥᱮ ᱵᱟᱨ ᱫᱷᱟᱣ ᱦᱩᱭᱩᱜᱼᱟ?
ᱵᱟᱝ ᱵᱚᱪᱷᱚᱨ ᱨᱮ ᱵᱟᱨ ᱫᱷᱟᱣ ᱦᱩᱭᱩᱜᱼᱟ
ᱟᱪᱪᱷᱟ ᱟᱪ
ᱱᱚᱣᱟ ᱢᱟᱥᱟᱢ ᱢᱟᱱᱮ ᱱᱚᱜᱚᱭ ᱱᱤᱛᱚᱜ ᱵᱚᱨᱥᱟ ᱫᱤᱱ ᱥᱮ ᱡᱟᱹᱯᱩᱫ ᱫᱤᱱ ᱟᱨ ᱢᱮᱫᱴᱟᱱ ᱫᱷᱚᱨᱚᱱ ᱫᱤᱱ
ᱟᱪᱪᱷᱟ ᱟᱪᱪᱷᱟ
ᱟᱫᱚ ᱟᱫᱚ ᱟᱞᱮ ᱫᱚ ᱪᱮᱫᱞᱮᱠᱟᱜ ᱠᱟᱱᱟ ᱟᱞᱮ ᱫᱚ ᱚᱱᱟ- ᱠᱮᱱᱮᱞ ᱨᱮᱱᱟᱜ ᱫᱟᱜ ᱠᱚᱞᱮ ᱧᱟᱢ ᱜᱮᱭᱟ ᱥᱚᱨᱠᱟᱨ ᱯᱟᱦᱴᱟ ᱥᱮᱫ ᱠᱷᱚᱱ ᱡᱟᱦᱟᱸ ᱠᱚ ᱟᱲᱟᱜᱟ ᱟᱫᱚ ᱚᱱᱟ ᱠᱷᱟᱹᱛᱤᱨ ᱛᱮ ᱪᱟᱥᱵᱟᱥ ᱠᱚᱫᱚ ᱵᱟᱨ ᱫᱷᱟᱣ ᱦᱩᱭᱩᱜᱼᱟ
ᱟᱪᱪᱷᱟ ᱟᱪᱪᱷᱟ ᱢᱟᱱᱮ ᱟᱯᱮ ᱫᱚ ᱠᱟᱹᱴᱤᱡ ᱠᱮᱱᱮᱞ ᱥᱳᱨ ᱨᱮᱜᱮ ᱢᱮᱱᱟᱜ ᱯᱮᱭᱟ ᱵᱟᱝ?
ᱦᱮᱸ ᱟᱨ ᱟᱯᱮ ᱫᱚ ᱚᱠᱟᱞᱮᱠᱟ ᱜᱚᱝᱠᱮ
ᱟᱞᱮ ᱫᱚ ᱜᱚᱢᱠᱮ ᱟᱹᱰᱤ ᱥᱟᱺᱜᱤᱧ ᱧᱚᱜ ᱨᱮᱜᱮ ᱢᱮᱱᱟᱜ ᱞᱮᱭᱟ ᱠᱮᱱᱮᱞ ᱫᱟᱜ ᱫᱚ ᱟᱞᱮᱥᱮᱫ ᱫᱚ ᱵᱟᱝ ᱥᱮᱴᱮᱨ ᱫᱟᱭᱮ ᱩᱱᱟᱹᱜ ᱫᱚ ᱵᱟᱭ ᱥᱮᱴᱮᱨᱟ
ᱚᱱᱟ ᱟᱨᱟ ᱫᱷᱩᱨᱟᱹ ᱨᱮᱜᱮ ᱫᱟᱜ ᱫᱚ ᱟᱫᱚ ᱨᱩᱣᱟᱹᱲ ᱪᱟᱞᱟᱜᱼᱟ ᱦᱟᱱᱛᱮ ᱜᱮ
ᱟᱪᱪᱷᱟ ᱟᱪᱷᱟ ᱪᱪᱷᱟ
ᱦᱮᱸ ᱛᱟᱦᱚᱞᱮ ᱮᱢᱚᱱ ᱡᱟᱭᱜᱟ ᱱᱚᱜᱨᱮ ᱢᱮᱱᱟᱜ ᱞᱮᱭᱟ ᱟᱨᱠᱤ ᱢᱟᱱᱮ ᱠᱮᱱᱮᱞ ᱦᱚᱸ ᱚᱸᱰᱮ ᱜᱮ ᱢᱩᱪᱟᱹᱫ ᱟᱠᱟᱱᱟ ᱟᱨᱠᱤ ᱢᱟᱱᱮ ᱥᱟᱠᱷᱟ ᱠᱮᱞᱮᱱ ᱛᱚ᱾ ᱟᱫᱚ ᱫᱟᱜ ᱦᱮᱡ ᱛᱮ ᱜᱚᱴᱟ ᱠᱚ ᱛᱚᱞ ᱛᱚᱞ ᱛᱮᱠᱚ ᱟᱹᱜᱩᱭᱟ ᱛᱚ ᱟᱞᱮ ᱴᱷᱮᱱ ᱫᱚ ᱫᱟᱜ ᱫᱚ ᱵᱟᱭ ᱥᱮᱴᱮᱨ ᱫᱟᱲᱮᱭᱟᱜᱼᱟ᱾
ᱟᱪᱪᱷᱟ ᱪᱷᱟ ᱪᱷᱟ
ᱦᱮᱸ
ᱟᱫᱚ ᱱᱚᱜᱼᱚᱭ ᱱᱚᱝᱠᱟ ᱜᱮᱮ ᱮᱴᱠᱮᱴᱚᱬᱮ ᱢᱟ ᱦᱩᱭᱩᱜ ᱠᱟᱱ ᱜᱮᱭᱟ, ᱟᱫᱚ ᱪᱮᱫ ᱵᱚᱱ ᱪ ᱪᱮᱫ ᱵᱚᱱ ᱪᱮᱠᱟᱭᱟ ᱱᱚᱜᱼᱚᱭ ᱱᱚᱝᱠᱟ ᱥᱮᱫ ᱫᱚ ᱪᱟᱥ ᱵᱷᱟᱜᱮ ᱫᱷᱟᱨᱟ ᱦᱩᱭᱩᱜᱼᱟ, ᱚᱠᱟ ᱥᱮᱫ ᱫᱚ ᱚᱠᱟ ᱥᱮᱫ ᱫᱚ ᱵᱷᱟᱜᱮ ᱵᱟᱝ ᱦᱩᱭᱩᱜ ᱠᱟᱱ ᱛᱟᱵᱚᱱᱟ᱾ ᱛᱚ ᱮᱱᱛᱮ ᱨᱮᱦᱚ ᱱᱚᱝᱠᱟ ᱠᱟᱛᱮ ᱜᱮ ᱡᱤᱭᱚᱱ ᱫᱚ ᱢᱟ ᱯᱟᱨᱚᱢ ᱦᱩᱭᱩᱜ ᱛᱟᱵᱚᱱᱟ
ᱦᱮᱸ ᱦᱮᱸ ᱟᱫᱚ ᱟᱵᱚᱣᱟᱜ ᱪᱟᱥ ᱠᱟᱹᱢᱤ ᱜᱮ ᱢᱟᱨᱟᱝ ᱫᱩᱨᱩᱵ ᱛᱟᱵᱚᱱ ᱪᱟᱥ ᱠᱟᱹᱢᱤ ᱵᱮᱜᱟᱨ ᱫᱚ ᱟᱵᱟᱣᱟᱜ ᱪᱮᱫ ᱦᱚᱸ ᱵᱟᱱᱩᱜ ᱛᱟᱵᱚᱱᱟ᱾
ᱦᱮᱸ ᱟᱫᱚ ᱛᱟᱦᱚᱞᱮ ᱪᱮᱫ ᱞᱮᱠᱟ ᱟᱵᱤᱱ ᱢᱟ ᱱᱤᱛᱚᱜ ᱪᱮᱫ ᱠᱚᱵᱤᱱ ᱠᱟᱹᱢᱤ ᱜᱮᱭᱟ? ᱢᱟᱱᱮ ᱚᱞᱚᱜ ᱯᱟᱲᱦᱟᱜ ᱥᱮ ᱱᱚᱝᱠᱟ ᱪᱟᱥᱵᱟᱥ ᱜᱮ ᱥᱮ ᱚᱠᱟᱞᱮᱠᱟ?
ᱟᱹᱞᱤᱧ ᱫᱚ ᱜᱚᱝᱠᱮ ᱠᱟᱹᱴᱤᱡ ᱞᱤᱧ ᱚᱞᱚᱜ ᱫᱚᱞᱤᱧ ᱚᱞᱚᱜ ᱠᱟᱱ ᱜᱮᱭᱟ ᱠᱟᱹᱴᱤᱡ ᱫᱷᱟᱨᱟ᱾
ᱟᱪᱪᱷᱟ ᱡᱟᱠᱜᱮ ᱪᱷᱩᱴᱟᱹᱣ ᱠᱟᱱᱟ ᱵᱤᱱ ᱱᱚᱣᱟ ᱦᱚᱸ ᱟᱹᱰᱤ ᱢᱟᱨᱟᱝ ᱡᱤᱱᱤᱥ ᱠᱟᱱᱟ᱾ ᱟᱨ ᱞᱟᱛᱟᱨ ᱨᱮᱜᱮ ᱱᱚᱝᱠᱟ ᱪᱷᱩᱴᱟᱹᱣ ᱠᱚᱜ ᱛᱟᱵᱚᱱ ᱵᱤᱱ, ᱟᱞᱮᱭᱟᱜ ᱛᱷᱩᱢᱫᱟᱞᱮ ᱛᱟᱦᱮᱱ ᱠᱟᱱᱟ ᱱᱚᱣᱟ ᱫᱚ᱾ ᱦᱮᱸ ᱥᱮ ᱱᱟᱭᱛᱮ ᱱᱟᱯᱟᱭ ᱛᱮ ᱯᱩᱨᱟᱹᱣ ᱵᱤᱱ, ᱚᱱᱟ ᱠᱚᱨᱮᱱᱟᱜ ᱚᱨᱡᱚ ᱠᱚ ᱱᱟᱯᱟᱭ ᱦᱩᱭᱩᱜ ᱢᱟ᱾ ᱟᱹᱞᱤᱧ ᱱᱚᱣᱟ ᱜᱮᱞᱤᱧ ᱩᱦᱟᱹᱨ ᱵᱷᱷᱟᱵᱽᱱᱟᱭᱟ, ᱟᱫᱚ ᱱᱤᱛ ᱫᱚ ᱚᱠᱟᱨᱮ ᱢᱮᱱᱟᱜ ᱵᱮᱱᱟ? ᱦᱮᱞᱳ ᱞᱟᱹᱭᱫᱟᱞᱤᱧ ᱜᱚᱝᱠᱮ ᱱᱤᱫ ᱫᱚ ᱚᱠᱟᱱ ᱨᱮ ᱢᱮᱱᱟᱜ ᱵᱮᱱᱟ?
ᱟᱹᱞᱤᱧ ᱫᱚ
ᱚ ᱵᱟᱝ ᱢᱟ ᱚᱲᱟᱜ ᱨᱮ ᱥᱮ ᱚᱱᱮ ᱤᱭᱟᱹ ᱥᱮᱫ ᱨᱮ ᱵᱟᱡᱟᱨ ᱥᱟᱦᱟᱨ ᱨᱮ᱾
ᱵᱟᱡᱟᱨ ᱥᱟᱦᱟᱨ ᱨᱮᱜᱮ ᱢᱮᱱᱟᱜ ᱞᱤᱧᱟᱹ ᱜᱚᱝᱠᱮ, ᱚᱲᱟᱜ ᱥᱮᱫ ᱫᱚ ᱵᱟᱹᱱᱩᱜ ᱞᱤᱧᱟᱹ᱾
ᱟᱪᱪᱷᱟ ᱟᱪᱪᱷᱟ
ᱟᱫᱚ ᱱᱚᱱᱛᱮ ᱨᱮ ᱠᱟᱹᱴᱤᱡ ᱞᱤᱧ ᱠᱟᱹᱢᱤ ᱦᱚᱞᱤᱧ ᱠᱟᱹᱢᱤ ᱵᱟᱲᱟ ᱧᱚᱜ ᱜᱮᱭᱟ ᱟᱨ ᱚᱲᱟᱜ ᱥᱮᱫ ᱨᱮᱦᱚᱸ ᱪᱟᱞᱟᱜ ᱠᱚ ᱢᱮᱛᱟᱞᱤᱧ ᱠᱟᱱ ᱜᱮᱭᱟ ᱠᱟᱹᱢᱤ ᱠᱷᱟᱹᱛᱤᱨ ᱛᱮ᱾
ᱟᱪᱪᱷᱟ
ᱟᱨ ᱱᱚᱱᱛᱮ ᱨᱮᱦᱚᱸ ᱵᱟᱡᱟᱨ ᱥᱟᱦᱟᱨ ᱨᱮᱦᱚᱸ ᱠᱟᱹᱴᱤᱡ ᱞᱤᱧ ᱠᱟᱹᱢᱤ ᱵᱟᱲᱟ ᱧᱚᱜ ᱜᱮᱭᱟ ᱠᱟᱹᱴᱤᱡ᱾ ᱚᱠᱛᱚ ᱠᱚᱞᱤᱧ ᱧᱟᱢ ᱞᱮᱠᱷᱟᱱ᱾
ᱟᱪᱪᱷᱟ ᱟᱪᱪᱷᱟ ᱟᱪᱷᱟ
ᱦᱮᱸ ᱦᱮᱸ ᱟᱨ ᱚᱱᱟ ᱥᱟᱶ ᱥᱟᱶᱛᱮ ᱱᱚᱣᱟ ᱦᱚᱸ ᱚᱞᱚᱜ ᱞᱤ ᱞᱟᱦᱟᱭ ᱤᱫᱤᱭᱮᱫ ᱜᱮᱭᱟ ᱵᱟᱹᱭ ᱵᱟᱹᱭᱛᱮ ᱟᱨᱠᱤ
ᱟᱪᱪᱷᱟ ᱟᱪᱪᱷᱟᱷᱟ ᱠᱷᱩᱵ ᱵᱷᱟᱜᱮ ᱠᱷᱩᱵ ᱵᱷᱟᱜᱮ ᱟᱫᱚ ᱱᱚᱣᱟ ᱚ ᱦᱚᱸ ᱵᱟᱝᱟ ᱱᱚᱜᱼᱚᱭ ᱡᱮᱵᱮᱱ ᱠᱟᱹᱢᱤᱭᱮᱫᱼᱟ ᱥᱟᱶᱛᱮ
ᱪᱤᱠᱟᱹ ᱵᱟᱲᱟᱭᱟ ᱚᱲᱟᱜ ᱨᱮ
ᱦᱮᱸ ᱟᱞᱤᱧ ᱫᱚ ᱱᱚᱣᱟ ᱱᱤᱭᱟᱹ ᱜᱷᱟᱹᱲᱤᱡ ᱫᱚ ᱚᱲᱟᱜ ᱨᱮᱜᱮ ᱪᱟᱥᱵᱟᱥ ᱠᱚᱜᱮ ᱠᱟᱹᱢᱤ ᱦᱩᱭᱩᱜᱼᱟ ᱾ ᱚᱞ ᱯᱟᱲᱦᱟᱣ ᱠᱚᱫᱚ ᱱᱤᱭᱟᱹ ᱜᱷᱟᱹᱲᱤᱡ ᱫᱚ ᱛᱷᱩᱠᱩᱢ ᱦᱟᱛᱟᱲ ᱦᱩᱭ ᱟᱠᱟᱱᱟ᱾
ᱟᱪᱪᱷᱟ ᱟᱪᱪᱷᱟ ᱟᱪᱪᱷᱟ ᱦᱮᱸ ᱦᱮᱸ
ᱛᱟᱭᱚᱢ ᱫᱟᱨᱟᱢ ᱡᱩᱫᱤ ᱚᱞ ᱯᱟᱲᱦᱟᱣ ᱠᱚ ᱱᱚᱝᱠᱟ ᱴᱟᱠᱟ ᱯᱚᱭᱥᱟ ᱠᱚ ᱦᱩᱭᱩᱜ ᱠᱷᱟᱱ ᱢᱟ ᱟᱨᱚ ᱯᱟᱲᱦᱟᱣ ᱫᱚᱲᱦᱟᱣ ᱦᱩᱭᱩᱜᱼᱟ᱾ ᱱᱚᱣᱟ ᱟᱥ ᱢᱟ ᱢᱮᱱᱟᱜ ᱜᱮᱭᱟ ᱱᱤᱭᱟᱹ ᱜᱷᱟᱹᱲᱤᱡ᱾
ᱟᱪᱪᱷᱟ ᱟᱪᱪᱷᱟ ᱦᱮᱸ ᱦᱮᱸ ᱟᱹᱠᱤᱞ ᱥᱮᱪᱮᱫ ᱜᱮ ᱢᱟᱨᱟᱝ ᱥᱮᱪᱮᱫ ᱠᱟᱱᱟ, ᱚᱱᱟ ᱵᱮᱜᱚᱨ ᱫᱚ ᱟᱵᱚ ᱫᱚ ᱵᱚᱱ ᱛᱟᱭᱚᱢᱚᱜ ᱠᱟᱱᱟ ᱡᱩᱲᱩ ᱦᱟᱹᱴᱤᱧ ᱨᱮ᱾
ᱮᱠᱟᱞ ᱜᱮ ᱮᱠᱟᱞ ᱜᱮ
ᱦᱮᱸ ᱚᱱᱟ ᱫᱚ ᱠᱟᱹᱴᱤᱡ ᱞᱟᱹᱠᱛᱤ ᱠᱟᱱ ᱜᱮᱭᱟ ᱢᱮᱫ ᱢᱟᱨᱥᱟᱞ ᱞᱮᱠᱟ ᱫᱚ᱾
ᱢᱮᱫ ᱢᱟᱨᱟᱥᱟ ᱞᱮᱠᱟ ᱫᱚ ᱞᱟᱹᱠᱛᱤ ᱠᱟᱱ ᱜᱮᱛᱟᱵᱚᱱᱟ ᱥᱮ ᱪᱮᱫ ᱞᱮᱠᱟ᱾
ᱦᱮᱸ ᱦᱮᱸ ᱦᱮᱸ
ᱟᱨ ᱛᱟᱦᱚᱞᱮ ᱠᱷᱟᱱ ᱫᱚ ᱱᱤᱝᱠᱟᱹ ᱚᱲᱟᱜ ᱥᱮᱫ ᱫᱚ ᱛᱤᱥ ᱵᱤᱱ ᱪᱟᱞᱟᱜᱼᱟ ᱟᱫᱚ?
ᱜᱚᱝᱠᱮ ᱟᱹᱞᱤᱧᱟᱜ ᱠᱟᱹᱴᱤᱡ ᱵᱤᱱᱤᱰ ᱠᱚ ᱱᱤᱭᱟᱹ ᱜᱷᱟᱹᱲᱤᱡ ᱫᱚ ᱟᱠᱷᱟᱱ ᱞᱮᱛᱟᱲ ᱠᱟᱱᱟ ᱛᱚ ᱵᱤᱱᱤᱰ ᱠᱚᱞᱤᱧ ᱯᱟᱨᱚᱢ ᱜᱚᱫ ᱞᱮᱠᱷᱟᱱ ᱜᱮᱞᱤᱧ ᱪᱟᱞᱟᱣ ᱫᱚᱞᱤᱧ ᱪᱟᱞᱟᱜᱼᱟ ᱟᱠᱷᱟᱱ
ᱟᱪᱪᱷᱟ ᱟᱪᱪᱷᱟ ᱟᱨ ᱵᱤᱱᱤᱰ ᱠᱚ ᱛᱟᱦᱚᱞᱮ ᱠᱷᱟᱱ ᱫᱚ ᱪᱮᱫ ᱪᱮᱫ ᱞᱮᱠᱟ ᱦᱩᱭᱩᱜ ᱠᱟᱱᱟ ᱵᱤᱱᱤᱰ ᱠᱚ?
ᱱᱟᱯᱟᱭ ᱫᱷᱟᱨᱟ ᱜᱮ ᱵᱤᱱᱤᱰ ᱠᱚᱫᱚ ᱟᱫᱚ ᱚᱨᱡᱚ ᱠᱚᱜᱮ ᱟᱠᱷᱟᱱ ᱚᱠᱟ ᱞᱮᱠᱟ ᱦᱤᱡᱩᱜᱼᱟ ᱚᱱᱟ ᱜᱮᱞᱤᱧ ᱛᱟᱸᱜᱤ ᱛᱟᱲᱟᱜ ᱨᱮ ᱢᱮᱱᱟᱜ ᱞᱤᱧᱟᱹ
ᱦᱮᱸ ᱦᱮᱸ ᱦᱮᱸ ᱵᱟᱝᱼᱟ ᱢᱳᱴᱟᱢᱩᱴᱤ ᱴᱷᱤᱠ ᱜᱮᱭᱟ ᱟᱹᱞᱤᱧ ᱞᱤᱧ ᱟᱥᱟᱭᱮᱫᱼᱟ ᱵᱮᱥ ᱫᱷᱟᱨᱟ ᱜᱮ ᱦᱟᱸᱜ ᱚᱨᱡᱚ ᱠᱚ ᱦᱤᱡᱩᱜᱼᱟ ᱟᱨ ᱦᱤᱡᱩᱜ ᱢᱟ ᱱᱟᱭᱛᱮ ᱱᱟᱯᱟᱭ ᱛᱮᱜᱮ ᱮᱠᱟᱞᱜᱮ ᱮᱠᱟᱞ ᱜᱮ ᱮᱠᱟᱞᱜᱮ ᱦᱮᱸ ᱟᱨ ᱢᱚᱴᱟᱢᱩᱴᱤ ᱱᱚᱝᱠᱟᱱᱟᱜ ᱟᱨ ᱢᱚᱴᱟᱢᱩᱴᱤ ᱱᱚᱣᱟ ᱪᱟᱹᱠᱨᱤ ᱠᱚᱨᱮᱱᱟᱜ ᱩᱱ ᱩᱭᱦᱟᱹᱨ ᱵᱷᱟᱵᱽᱱᱟ ᱟᱠᱟᱫᱼᱟ ᱥᱮ ᱟᱹᱣᱨᱤ ᱱᱤᱛᱚᱜ ᱫᱚ?
ᱦᱮᱸ ᱜᱚᱢᱠᱮ ᱚᱱᱟ ᱢᱟᱛᱚᱞᱤᱧ ᱧᱮᱞᱮᱫ ᱜᱮᱭᱟ ᱟᱠᱷᱟᱱ ᱟᱵᱚᱣᱟᱜ ᱨᱚᱲ ᱯᱟᱹᱨᱥᱤ ᱛᱮᱜᱮ ᱞᱤᱧ ᱪᱮᱫ ᱟᱠᱟᱫᱟ ᱠᱷᱟᱱ ᱥᱮ ᱚᱞᱚᱜ ᱡᱤᱭᱚᱱ ᱢᱟ ᱛᱟᱦᱞᱮ ᱟᱹᱞᱤᱧ ᱞᱤᱧ ᱮᱸ ᱮᱸ ᱪᱮᱥᱴᱟᱭᱟᱞᱤᱧ ᱡᱟᱛᱮ ᱱᱟᱯᱟᱭ ᱫᱷᱟᱨᱟ ᱜᱮ ᱱᱚᱣᱟ ᱞᱤᱧ ᱠᱟᱹᱢᱤ ᱛᱟᱹᱞᱤᱧ ᱢᱟ ᱥᱩᱥᱟᱹᱨᱚᱜ ᱛᱟᱹᱞᱤᱧ ᱢᱟ
ᱮᱠᱟᱞ ᱜᱮ ᱮᱠᱟᱞ ᱜᱮ ᱮᱠᱟᱞ ᱜᱮ
ᱟᱨ ᱱᱚᱣᱟ ᱱᱟᱯᱟᱭ ᱦᱩᱭ ᱞᱮᱱ ᱮᱱᱠᱷᱟᱱ ᱜᱮ ᱢᱚᱴᱟᱢᱩᱴᱤ ᱱᱤᱡᱮᱨᱟᱜ ᱡᱟᱱᱟᱢ ᱟᱲᱟᱟᱝ ᱛᱮ ᱯᱟᱲᱦᱟᱜ ᱠᱟᱱᱟ ᱵᱤᱱ ᱱᱚᱣᱟ ᱦᱚᱸ ᱟᱹᱰᱤ ᱨᱟᱹᱠᱟᱹ ᱞᱤᱧ ᱵᱩᱡᱷᱟᱹᱣ ᱠᱮᱫᱟ ᱜᱚᱝᱠᱮ ᱦᱮᱸ ᱟᱫᱚ ᱱᱚᱣᱟ ᱥᱟᱨ ᱥᱟᱹᱜᱩᱱᱚᱜ ᱢᱟ ᱞᱟᱯᱷᱟᱝ ᱥᱮᱪᱮᱫ ᱵᱤᱱ ᱯᱩᱨᱟᱹᱣ ᱢᱟ ᱱᱚᱣᱟ ᱦᱚᱸ ᱤᱧᱟᱹᱜ ᱤᱪᱪᱷᱟᱹ ᱢᱮᱱᱟᱜᱼᱟ ᱡᱚᱛᱚ ᱫᱩᱨ ᱢᱟᱱᱮ ᱯᱟᱲᱦᱟᱣ ᱜᱟᱱᱚᱜ ᱛᱟᱵᱚᱱᱟ ᱱᱚᱛᱮ ᱟᱵᱚᱣᱟᱜ ᱢᱟ ᱞᱟᱯᱷᱟᱝ ᱥᱮᱪᱮᱫ ᱢᱮᱱ ᱫᱚ ᱯᱤ ᱤᱪ ᱰᱤ ᱠᱚ ᱱᱚᱣᱟ ᱠᱚᱦᱚᱸ ᱠᱚᱨᱟᱣ ᱵᱤᱱ ᱢᱟᱱᱮ ᱚᱱᱟ ᱟᱞᱤᱧᱟᱜ ᱠᱩᱠᱢᱩ ᱠᱟᱱᱟ ᱱᱚᱣᱟ ᱫᱚ
ᱦᱮᱸ ᱥᱮ
ᱟᱪᱷᱟ ᱟᱪᱷᱟ
ᱟᱫᱚ ᱱᱚᱣᱟ ᱵᱤᱱ ᱠᱚᱨᱟᱣᱟ ᱟᱹᱞᱤᱧᱟᱜ ᱱᱚᱣᱟ ᱫᱚ ᱟᱹᱞᱤᱧᱟᱜ ᱯᱟᱹᱛᱭᱟᱹᱣ
ᱛᱚ ᱦᱮᱸ ᱟᱞᱤᱧ ᱦᱚᱸ ᱚᱱᱟ ᱰᱟᱦᱟᱨ ᱨᱮᱜᱮ ᱢᱮᱱᱟᱜ ᱞᱤᱧᱟ ᱦᱟᱸᱜ ᱠᱟᱷᱱ ᱛᱤᱱᱟᱹᱜ ᱞᱟᱹᱜᱤᱫ ᱞᱤᱧ ᱥᱩᱥᱟᱹᱨ ᱫᱟᱲᱮᱭᱟᱜ ᱠᱟᱱᱟ ᱚᱱᱟ ᱜᱮᱞᱤᱧ ᱧᱮᱞᱮᱫᱼᱟ᱾ ᱠᱤᱪᱷᱩᱴᱟᱜ ᱫᱚᱞᱤᱧ ᱛᱟᱲᱟᱢ ᱫᱟᱨᱟᱢ ᱜᱚᱫ ᱠᱟᱜ ᱜᱮᱭᱟ ᱧᱮᱞ ᱞᱮᱜᱤᱧ ᱟᱨ ᱠᱤᱪᱷᱩᱴᱟᱜ
ᱦᱮᱸ ᱦᱮᱸ ᱦᱮᱸ ᱦᱮᱸ
ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱚᱠᱟ ᱞᱮᱠᱟᱱᱟᱜ ᱪᱟᱥᱵᱟᱥ ᱥᱚᱵᱽᱡᱤ ᱠᱚᱫᱚ ᱦᱩᱭᱩᱜ ᱜᱮᱭᱟ?
ᱪᱟᱥᱵᱟᱥ ᱥᱚᱵᱡᱤ ᱵᱚᱞᱛᱮ ᱫᱚ ᱩᱸᱜ ᱚᱠᱛᱚ ᱡᱷᱚᱛᱚ ᱜᱮ ᱦᱳᱭᱳᱜᱼᱟ ᱟᱹᱞᱩ ᱵᱮᱸᱜᱟᱲ ᱦᱮᱸ ᱯᱷᱩᱞ ᱠᱚᱯᱤ ᱵᱟᱸᱫᱷᱟ ᱠᱚᱯᱤ ᱢᱩᱞᱟᱹ ᱱᱚᱝᱠᱟᱱᱟᱜ ᱥᱟᱱᱟᱢ ᱞᱮᱠᱟᱱᱟᱜ ᱜᱮ ᱦᱳᱭᱳᱜᱼᱟ ᱟᱯᱮ ᱥᱮᱫ ᱫᱚ?
ᱟᱞᱮ ᱥᱮᱫ ᱦᱚᱸ ᱜᱚᱝᱠᱮ ᱦᱳᱭᱳᱜ ᱜᱮᱭᱟ ᱵᱮᱸᱜᱟᱲ ᱠᱩᱸᱫᱽᱨᱤ ᱛᱟᱨᱯᱚᱨ ᱵᱚᱨᱵᱚᱴᱤ ᱟᱪᱪᱷᱟ ᱢᱚᱴᱟᱢᱩᱴᱤ ᱦᱳᱭᱳᱜ ᱜᱮᱭᱟ ᱟᱫᱚ ᱟᱞᱮ ᱫᱚ ᱚᱲᱟᱜ ᱨᱮ ᱡᱚᱢ ᱞᱮᱠᱟᱞᱮ ᱪᱟᱥ ᱜᱮᱭᱟ ᱛᱚ ᱵᱟᱡᱟᱨ ᱦᱟᱹᱵᱤᱡ ᱫᱚ ᱵᱟᱞᱮ ᱮᱫᱤᱭᱟ᱾
ᱟᱪᱪᱷᱟ ᱟᱪᱪᱷᱟ ᱟᱪᱪᱷᱟ
ᱦᱳᱭ ᱟᱨᱠᱤ ᱟᱯᱮ ᱫᱚ ᱵᱟᱡᱟᱨ ᱴᱷᱮᱱᱟᱜ ᱵᱟᱯᱮ ᱮᱫᱤᱭᱟ ᱥᱮ ᱜᱚᱢᱠᱮ
ᱦᱮᱸ ᱵᱟᱡᱟᱨ ᱤᱫᱤ ᱦᱩᱭᱩᱜ ᱜᱮᱭᱟ ᱟᱫᱚᱢ ᱮᱠᱪᱩᱭᱮᱞᱤ ᱵᱟᱡᱟᱨ ᱴᱟᱨᱜᱮᱴ ᱠᱟᱛᱮ ᱡᱩᱫᱤᱢ ᱠᱚ ᱨᱚᱦᱚᱭᱟ ᱥᱮᱢ ᱪᱟᱥᱟ ᱟᱫᱚ ᱚᱲᱟᱜ ᱡᱚᱢ ᱦᱚᱸ ᱦᱩᱭᱩᱜ ᱜᱮᱭᱟ ᱥᱮ᱾
ᱦᱮᱸ ᱦᱮᱸ ᱦᱮᱸ ᱚᱱᱟᱢᱟ ᱠᱟᱛᱷᱟ ᱠᱟᱱ ᱜᱮᱭᱟ
ᱠᱟᱛᱷᱟ ᱠᱟᱱ ᱜᱮᱭᱟ ᱟᱫᱚ ᱚᱱᱟᱜᱮ ᱱᱚᱣᱟ ᱜᱮ ᱢᱚᱴᱟᱢᱩᱴᱤ ᱪᱟᱥᱵᱟᱥ ᱫᱚ ᱦᱩᱭᱩᱜ ᱠᱟᱱ ᱜᱮᱭᱟ ᱟᱞᱮ ᱥᱮᱫ ᱚᱱᱟ ᱥᱩᱵᱤᱫᱟ ᱚᱠᱟ ᱞᱮᱠᱟ ᱯᱟᱥᱮ ᱚᱱᱟ ᱵᱟᱸᱫ ᱯᱩᱠᱷᱨᱤ ᱠᱚ ᱢᱮᱱᱟᱜᱼᱟ ᱠᱮᱱᱮᱞ ᱨᱮᱱᱟᱜ ᱫᱟᱜ ᱠᱚᱞᱮ ᱧᱟᱢ ᱜᱮᱭᱟ ᱚᱱᱟ ᱠᱷᱟᱹᱛᱤᱨ ᱛᱮ ᱱᱚᱜᱼ ᱱᱚᱣᱟ ᱢᱟᱱᱮ ᱪᱟᱥᱼᱵᱟᱥ ᱠᱚᱫᱚ ᱟᱹᱰᱤ ᱱᱟᱯᱟᱭ ᱜᱮ ᱦᱩᱭᱩᱜ ᱛᱟᱞᱮᱭᱟ
ᱞᱟᱦ ᱥᱮᱫ ᱢᱟ ᱚᱱᱠᱟᱱᱟᱜ ᱚᱱᱠᱟᱱᱟᱜ ᱥᱩᱡᱳᱜ ᱥᱩᱵᱤᱫᱷᱟ ᱢᱟ ᱵᱟᱹᱱᱩᱜᱼᱟ ᱛᱟᱦᱚᱞᱮ ᱛᱷᱚᱲᱟ ᱫᱩᱣᱟᱨ ᱡᱟᱦᱟ ᱱᱟᱜ ᱢᱤᱫ ᱢᱤᱫᱴᱟᱝ ᱵᱟᱨᱭᱟ ᱯᱩᱠᱷᱨᱤ ᱠᱚ ᱢᱮᱱᱟᱜᱼᱟ ᱫᱟᱜ ᱠᱚ ᱞᱳ ᱠᱟᱛᱮᱫ ᱚᱸᱰᱮ ᱠᱷᱚᱱ ᱜᱮ ᱫᱩᱞ ᱦᱟᱨᱟ ᱠᱟᱛᱮᱜ ᱞᱮ ᱡᱚᱢ ᱥᱟᱸᱜᱮᱭᱟ ᱟᱨᱠᱤ ᱚᱲᱟᱜ ᱞᱟᱹᱜᱤᱫ ᱜᱮ᱾ ᱥᱚᱵᱡᱤ ᱠᱚ ᱫᱚ
ᱟᱪᱪᱷᱟ ᱟᱪᱪᱷᱟ ᱟᱪᱪᱷᱟ ᱟᱪᱪᱷᱟ ᱟᱪᱷᱟ ᱟᱨ ᱵᱤᱨ ᱟᱨ ᱵᱤᱨ ᱵᱩᱨᱩ ᱠᱚ ᱢᱮᱱᱟᱜ ᱜᱮᱭᱟ ᱥᱮ?
ᱦᱮᱸ ᱜᱚᱝᱠᱮ ᱥᱩᱨ ᱠᱚᱨᱮ ᱫᱚ ᱢᱮᱱᱟᱜ ᱜᱮᱭᱟ ᱪᱟᱯᱠᱟ ᱪᱩᱯᱠᱟᱹᱜ ᱦᱟᱸᱰᱮ ᱱᱟᱰᱮ ᱟᱨᱠᱤ ᱩᱱᱟᱹᱜ ᱥᱟᱸᱜᱮ ᱦᱚᱸ ᱵᱟᱝ
ᱟᱪᱪᱷᱟ ᱛᱟᱦᱚᱞᱮ ᱛᱚ ᱱᱤᱛᱳᱜ ᱫᱚ ᱳᱫ ᱳᱫ ᱯᱩᱴᱠᱟᱹ ᱠᱚᱠᱚ ᱧᱟᱢᱚᱜ ᱠᱟᱱᱟ ᱵᱤᱨ ᱵᱩᱨᱩ ᱨᱮ ᱥᱮ ᱟᱹᱰᱤ ᱵᱮᱥ ᱫᱷᱟᱨᱟ ᱜᱮ ᱥᱮ ᱪᱮᱫ
ᱦᱮᱸ ᱦᱮᱸ ᱜᱚᱝᱠᱮ ᱪᱟᱞᱟᱣ ᱫᱚ ᱧᱟᱢᱚᱜ ᱫᱚᱠᱚ ᱧᱟᱢᱚᱜ ᱜᱮᱭᱟ ᱟᱫᱚ ᱚᱠᱛᱚ ᱨᱮ ᱵᱟᱝ ᱧᱟᱢ ᱦᱩᱭ ᱟᱠᱟᱱᱟ ᱛᱚ ᱪᱟᱞᱟᱣ ᱜᱮ ᱵᱟᱝ ᱪᱟᱞᱟᱣ ᱦᱩᱭ ᱟᱠᱟᱱᱟᱟᱱᱟᱯᱮ ᱚᱲᱟᱜ ᱥᱮᱫ ᱠᱟᱱ᱾ ᱪᱟᱞᱟᱣ ᱦᱩᱭ ᱞᱮᱱ ᱜᱮ ᱟᱹᱛᱳ ᱫᱤᱥᱚᱢ ᱛᱟᱨᱯᱚᱨ ᱧᱮᱞ ᱦᱩᱭᱩᱜᱼᱟ ᱦᱟᱸᱜ ᱠᱷᱟᱱ ᱧᱟᱢᱚᱜ ᱠᱟᱱᱟ ᱥᱮ ᱵᱟᱝ ᱵᱟᱠᱷᱟᱱ ᱱᱤᱭᱟᱹ ᱚᱠᱛᱚ ᱫᱚ ᱯᱷᱩᱴᱠᱮᱞᱤᱴ ᱫᱚ ᱢᱤᱫ ᱫᱷᱟᱣ ᱡᱚᱢ ᱫᱚ ᱡᱚᱢ ᱜᱮ ᱞᱟᱹᱠᱛᱤ ᱠᱟᱱ ᱜᱮᱭᱟ
ᱮᱠᱟᱞ ᱜᱮ ᱮᱠᱞᱟ ᱜᱮ ᱯᱩᱴᱠᱟᱹ ᱞᱮᱴᱚ ᱡᱚᱢ ᱢᱟ ᱟᱹᱰᱤ ᱥᱤᱵᱤᱞ ᱥᱮ ᱪᱮᱫ ᱞᱮᱠᱟ ᱚ
ᱟᱯᱮ ᱥᱮᱫ ᱫᱚ ᱯᱷᱩᱴᱠᱟᱹᱫᱚ ᱵᱟᱠᱚ ᱧᱟᱢᱚᱜᱼᱟ᱾
ᱯᱷᱩᱴᱠᱟᱹ ᱠᱚ ᱧᱟᱢᱚᱜᱼᱟ ᱦᱚᱞᱟᱜᱮ ᱦᱚᱞᱟᱜᱮ ᱯᱩᱭᱞᱳ ᱮᱛᱚᱦᱚᱵ ᱩᱛᱩ ᱦᱩᱭ ᱞᱮᱱ ᱛᱟᱦᱮᱸᱫ ᱯᱩᱴᱠᱟᱹ ᱟᱨ ᱩᱫ ᱢᱮᱥᱟ ᱠᱟᱛᱮᱫ ᱜᱮ ᱟᱫᱚ ᱵᱮᱥ ᱟᱹᱨᱟᱜᱮ ᱵᱩᱡᱷᱟᱹᱣ ᱮᱱᱟ ᱟᱫᱚ ᱱᱚᱝᱠᱟ ᱪᱟᱞᱟᱣ ᱦᱩᱭᱩᱜᱼᱟ ᱢᱚᱴᱟᱢᱩᱴᱤ ᱯᱷᱩᱴᱠᱟᱹ ᱠᱚ ᱰᱷᱮᱨ ᱧᱚᱜ ᱛᱩᱢᱟᱹᱞ ᱟᱹᱜᱩ ᱠᱚ ᱦᱩᱭᱩᱜᱼᱟ ᱩᱱᱠᱩ ᱠᱚ ᱞᱮᱴᱚ ᱠᱚ ᱦᱩᱭᱩᱜᱼᱟ, ᱯᱤᱴᱷᱟᱹ ᱠᱚ ᱦᱩᱭᱩᱜᱼᱟ, ᱨᱟᱥᱮ ᱠᱚ ᱦᱩᱭᱩᱜᱼᱟ
ᱦᱮᱸ ᱚᱱᱟ ᱠᱚᱜᱮ ᱚᱱᱟ ᱠᱚᱜᱮ ᱛᱚ ᱟᱵᱚᱣᱟᱜ ᱡᱚᱢ ᱧᱩ ᱠᱚᱫᱚ ᱠᱟᱱᱟ ᱵᱟᱝ ᱜᱚᱝᱠᱮ
ᱮᱠᱟᱞ ᱜᱮ ᱮᱠᱟᱞ ᱜᱮ ᱮᱠᱟᱞ ᱜᱮ
ᱦᱩᱸ
ᱦᱮᱸ
ᱱᱚᱝᱠᱟ ᱠᱟᱛᱮ ᱪᱟᱞᱟᱜ ᱠᱟᱱ ᱛᱟᱵᱚᱱᱟ ᱟᱨ ᱛᱟᱦᱞᱮ ᱠᱷᱟᱱ ᱫᱚ ᱚ ᱚᱸᱰᱮ ᱫᱚ ᱵᱟᱡᱟᱨ ᱨᱮᱫᱚ ᱚᱠᱟᱞᱮᱠᱟ ᱢᱟᱱᱮ ᱦᱳᱥᱴᱮᱞ ᱠᱚᱨᱮ ᱛᱟᱦᱮᱱ ᱦᱩᱭᱩᱜᱼᱟ ᱥᱮ ᱢᱮᱥ ᱠᱚᱨᱮ
ᱱᱚᱝᱠᱟ ᱢᱮᱮᱥ ᱠᱚᱨᱮᱜᱮ ᱜᱚᱝᱠᱮ ᱛᱟᱦᱮᱱ ᱦᱩᱭᱩᱜ-ᱟ
ᱟᱫᱚ ᱱᱤᱡᱮᱛᱮ ᱤᱥᱤᱱ ᱵᱟᱥᱟᱝ ᱦᱩᱭᱩᱜ ᱜᱮᱭᱟ ᱥᱮ
ᱦᱮᱸ ᱤᱥᱤᱱ ᱵᱟᱥᱟᱝ ᱦᱚᱲ ᱫᱚ ᱢᱮᱱᱟᱜ ᱠᱚᱣᱟ ᱜᱚᱢᱠᱮ ᱢᱮᱱᱟᱜ ᱫᱚ ᱟᱫᱚ ᱠᱟᱹᱢᱤ ᱠᱟᱡ ᱛᱟᱦᱮᱸ ᱠᱟᱱᱟ ᱱᱚᱸᱰᱮ ᱢᱮᱥ ᱨᱤ ᱛᱟᱦᱮᱸ ᱠᱟᱛᱮ ᱦᱟᱱᱟ ᱱᱟᱣᱟ ᱠᱟᱹᱢᱤ ᱠᱟᱡ ᱦᱩᱭᱩᱜ-ᱟ ᱛᱚ ᱟᱫᱚ ᱵᱟᱭᱨᱮ ᱨᱮ ᱛᱟᱦᱮᱱ ᱦᱩᱭᱩᱜ ᱜᱮᱭᱟ ᱚᱠᱛᱚ ᱵᱟᱝ ᱧᱟᱢ ᱦᱩᱭ ᱞᱮᱱᱠᱷᱟᱱ ᱵᱟᱭᱨᱮ ᱡᱚᱢ ᱦᱩᱭᱩᱜᱼᱟ ᱵᱟᱝᱠᱷᱟᱱ ᱨᱩᱣᱟᱹᱲ ᱦᱮᱡ ᱠᱟᱛᱮᱜ ᱡᱚᱫᱤ ᱤᱥᱤᱱ ᱵᱟᱥᱟᱝ ᱛᱟᱦᱮᱸᱜ ᱛᱟᱦᱞᱮ ᱱᱚᱸᱰᱮ ᱡᱚᱢ ᱦᱩᱭᱩᱜᱼᱟ ᱟᱨᱠᱤ
ᱟᱪᱪᱷᱟ ᱟᱪᱪᱷᱟ ᱟᱪᱪᱷᱟ ᱟᱪᱪᱷᱟ ᱵᱟᱝ ᱠᱷᱩᱵ ᱵᱷᱟᱜᱮ ᱱᱚᱣᱟ ᱦᱚᱸ ᱢᱮᱫᱴᱮᱱ ᱵᱟᱠᱷᱟᱱ ᱤᱥᱤᱱ ᱵᱟᱥᱟᱝ ᱦᱚᱸ ᱢᱤᱫᱴᱮᱱ ᱱᱤᱡᱮᱛᱮ ᱟᱹᱰᱤ ᱟᱭᱢᱟ ᱜᱮ ᱚᱝᱠᱟ ᱠᱚ ᱤᱥᱤᱱ ᱵᱟᱥᱟᱝ ᱜᱮᱭᱟ ᱢᱮᱥ ᱠᱚᱨᱮ ᱥᱮ ᱪᱮᱞᱮ ᱞᱮ ᱟᱫᱚ ᱱᱚᱜᱼᱚ ᱱᱚᱝᱠᱟ ᱤᱥᱤᱱ ᱵᱟᱥᱟᱝ ᱦᱚᱸ ᱞᱟᱹᱠᱛᱤ ᱠᱟᱱᱟ ᱡᱩᱫᱤ ᱵᱟᱨᱦᱮ ᱠᱚᱨᱮ ᱵᱟᱵᱚᱱ ᱡᱚᱢ ᱠᱷᱟᱱ ᱢᱟ ᱱᱤᱡᱮᱛᱮ ᱟᱹᱞᱤᱧ ᱦᱚᱸᱞᱤᱧ ᱛᱟᱦᱮᱸ ᱵᱟᱲᱟ ᱟᱠᱟᱱᱟ ᱯᱮ ᱵᱚᱪᱷᱚᱨ ᱞᱤᱧ ᱛᱟᱦᱮᱸ ᱠᱟᱱᱟ ᱟᱫᱚ ᱢᱤᱥᱨᱮ ᱫᱚ ᱤᱥᱤᱱ ᱠᱟᱛᱮᱫ ᱜᱮ ᱡᱚᱢ ᱵᱟᱲᱟ ᱦᱩᱭ ᱟᱠᱟᱱᱟ
ᱟᱪᱪᱷᱟ ᱟᱪᱪᱷᱟ ᱟᱪᱪᱷᱟ, ᱟᱪᱪᱷᱟ
ᱟᱫᱚ ᱱᱚᱝᱠᱟᱞᱮ ᱟᱞᱮ ᱢᱟᱞᱮ ᱛᱟᱦᱮᱸ ᱠᱟᱱᱟ ᱯᱮ ᱯᱮᱭᱟ ᱠᱚᱲᱟ ᱞᱮ ᱛᱟᱦᱮᱸ ᱠᱟᱱᱟ ᱯᱮ ᱦᱚᱲ
ᱟᱪᱪᱷᱟ
ᱟᱫᱚ ᱱᱚᱝᱠᱟ ᱯᱟᱞᱤ ᱯᱟᱞᱤ ᱞᱮ ᱤᱥᱤᱱ ᱛᱟᱦᱮᱸᱫ
ᱟᱪᱪᱷᱟ ᱚᱱᱟ ᱦᱚᱸ ᱱᱟᱯᱟᱭ ᱠᱟᱱ ᱜᱮᱭᱟ
ᱦᱮᱸ ᱡᱟᱦᱟᱸᱭᱮ ᱤᱥᱤᱱᱟ ᱢᱟᱱᱮ ᱩᱱᱤ ᱫᱚ ᱢᱤᱫ ᱫᱤᱱ ᱫᱚ ᱯᱩᱨᱟᱹ ᱥᱮᱛᱟᱜ ᱟᱹᱭᱩᱵ ᱟᱹᱰᱤ ᱟᱹᱰᱤ ᱰᱤᱥᱤ ᱯᱞᱤᱱ ᱢᱟᱱᱮ ᱛᱷᱟᱹᱨᱤ ᱠᱚ ᱚᱱᱟ ᱠᱚ ᱡᱷᱚᱛᱚ ᱜᱤᱛᱤᱞ ᱥᱟᱯᱷᱟᱭ ᱦᱩᱭᱩᱜᱼᱟ ᱟᱫᱚ ᱮᱠᱫᱚᱢ ᱡᱟᱦᱟᱸᱭᱮ ᱱᱚᱛᱮ